ᱦᱮᱞᱳ,
ᱦᱮᱞᱳ ᱦᱚᱭ ᱜᱚᱝᱠᱮ ᱡᱚᱦᱟᱨ ᱜᱮ,
ᱡᱚᱦᱟᱨ ᱜᱮ, ᱪᱮᱫ ᱞᱤᱧ ᱪᱤᱠᱟᱭ ᱦᱮᱡ ᱟᱠᱟᱱᱟᱞᱤᱧ ᱠᱷᱮᱛ ᱛᱮ ᱦᱩᱲᱩ ᱨᱚᱦᱚᱭ ᱦᱩᱭᱩᱜ ᱠᱟᱱᱟ ᱱᱮᱛᱟᱨ ᱫᱚ ᱪᱟᱥ ᱫᱤᱱ᱾
ᱛᱟᱦᱚᱞᱮ ᱱᱟᱯᱟᱭ ᱵᱟᱲᱟ ᱜᱮ ᱢᱮᱱᱟᱜ ᱵᱤᱱᱟ ᱛᱚ?
ᱦᱮᱸ ᱱᱟᱯᱟᱭ ᱵᱟᱲᱟ ᱜᱮ ᱦᱮᱱᱟᱜ ᱞᱤᱧᱟᱹ ᱟᱵᱮᱱ ᱜᱮ ᱪᱮᱫ ᱞᱮᱠᱟ ᱦᱮᱱᱟᱜ ᱵᱮᱱᱟ?
ᱟᱹᱞᱤᱧ ᱦᱚᱸ ᱚᱱᱠᱟ ᱪᱟᱸᱫᱳ ᱵᱚᱸᱜᱟ ᱛᱷᱩᱢ ᱫᱟᱲᱮ ᱛᱮ ᱱᱟᱯᱟᱭ ᱜᱮ ᱢᱮᱱᱟᱜ ᱟᱠᱟᱫ ᱞᱤᱧ ᱟᱨ ᱚᱲᱟᱜ, ᱚᱨᱮ ᱫᱚ ᱪᱮᱫ ᱞᱮᱠᱟ ᱢᱮᱱᱟᱜ,
ᱚᱲᱟᱜ ᱠᱚᱨᱮ ᱦᱚᱸ ᱵᱮᱥᱜᱤ᱾
ᱦᱩᱸ ᱦᱮᱸ ᱱᱟᱯᱟᱭ ᱦᱚᱸᱜ ᱡᱚᱛᱚ ᱦᱚᱲ ᱵᱚᱱ ᱛᱟᱦᱮᱸ ᱞᱮᱱ ᱠᱷᱟᱭ ᱜᱮ ᱡᱚᱛᱚᱣᱟᱜ ᱴᱷᱤᱠ ᱴᱷᱟᱠ ᱱᱟᱯᱟᱭ ᱜᱮ ᱛᱟᱦᱮᱱᱟ᱾
ᱦᱩᱸ ᱦᱩᱸ
ᱜᱚᱝᱠᱮ ᱥᱮᱨᱢᱟ ᱡᱟᱹᱲᱤ ᱠᱚ ᱪᱮᱫ ᱞᱮᱠᱟ ᱟᱯᱮ ᱥᱮᱫ ᱫᱚ ᱥᱮᱨᱢᱟ ᱫᱟᱜᱽ ᱡᱟᱹᱲᱤ ᱠᱚ?
ᱥᱮᱨᱢᱟ ᱫᱟᱜᱽ ᱡᱟᱹᱲᱤ ᱠᱚ ᱦᱩᱭ ᱟᱠᱟᱱ ᱜᱮᱭᱟ ᱡᱟᱹᱲᱤ ᱠᱟᱜ ᱜᱮᱭᱟᱭ ᱦᱚᱞᱟ ᱢᱟᱫᱷᱮᱨ᱾ ᱟᱫ ᱦᱟᱞᱠᱟ ᱢᱟᱱᱮ ᱠᱚᱢ ᱧᱚᱜ ᱠᱟᱹᱴᱤᱜ ᱧᱚᱜ᱾
ᱮᱴᱟ ᱛᱚᱨ
ᱠᱟᱹᱴᱤᱜ ᱧᱚᱜ ᱵᱤᱥᱤ ᱫᱚ ᱵᱟᱝ ᱨᱮᱦᱚᱸ ᱦᱟᱹᱛᱩᱲᱤ,
ᱨᱚᱦᱚᱭ ᱠᱟᱹᱢᱤ ᱠᱚᱫᱚ ᱯᱮ ᱫᱷᱩᱨᱟᱹᱣ ᱜᱚᱜ ᱠᱟᱱᱟ ᱦᱟᱸᱜ, ᱢᱮᱱᱫᱟᱧ ᱜᱚᱝᱠᱮ ᱛᱟᱦᱚᱞᱮ ᱨᱚᱦᱚᱭ ᱠᱟᱹᱢᱤ ᱫᱚᱯᱮ ᱫᱷᱩᱨᱟᱹᱣ ᱜᱚᱫ ᱠᱟᱱᱟ?
ᱦᱮᱸ ᱫᱷᱩᱨᱟᱹᱣ ᱜᱚᱜ ᱠᱟᱱᱟᱞᱮ ᱦᱟᱸᱜ᱾ ᱱᱚᱜᱚᱭ ᱦᱩᱭ ᱠᱟᱱᱟᱞᱮ ᱵᱟᱨᱯᱮ ᱫᱤᱱ ᱞᱮ ᱫᱷᱩᱨᱟᱹᱣ ᱠᱟᱱᱟ᱾ ᱮᱠᱷᱚᱱ ᱱᱚᱝᱠᱟ ᱜᱮ ᱫᱟᱜᱽ ᱤᱫᱤ ᱠᱷᱟᱭ ᱫᱚ ᱦᱩᱭᱩᱜ ᱜᱮᱭᱟ ᱦᱟᱜ ᱪᱟᱥ ᱠᱚ᱾
ᱦᱩᱸ ᱦᱩᱸ ᱦᱩᱸ ᱟᱫᱚ ᱜᱚᱝᱠᱮ ᱛᱟᱦᱚᱞᱮ ᱫᱟᱜᱽ ᱢᱟᱹᱰᱤ ᱠᱚᱫᱚᱵᱮᱱ ᱡᱚᱢ ᱵᱟᱲᱟ ᱠᱮᱫᱟ ᱥᱮ ᱵᱟᱝ?
ᱦᱮᱸ ᱫᱟᱜ ᱢᱟᱹᱰᱤ ᱠᱚᱫᱚᱞᱤᱧ ᱡᱚᱢ ᱠᱟᱜ ᱜᱮᱭᱟ ᱦᱟᱸᱜ ᱟᱨ ᱱᱚᱜᱼᱚᱭ ᱥᱟᱠ ᱡᱚᱢ ᱠᱟᱛᱮᱫ ᱜᱮ ᱢᱟᱴᱷ ᱥᱮᱫ ᱢᱟᱱᱮ
ᱜᱚᱝᱠᱮ ᱛᱟᱠᱦᱮ ᱟᱯᱮ ᱫᱚ ᱳᱫ ᱠᱚ ᱫᱟᱥᱮ ᱵᱟᱝ ᱛᱮᱦᱮᱧ ᱜᱟᱯᱟ ᱨᱮ ᱦᱟᱹᱠᱩ ᱠᱚᱦᱚᱸ ᱯᱮ ᱧᱟᱢᱮᱫ ᱠᱚᱣᱟ ᱥᱮ ᱵᱟᱝ ᱦᱠᱩ ᱠᱚᱫᱚ?
ᱟᱞᱮ ᱫᱚ ᱦᱟᱹᱠᱩ ᱟᱨ ᱳᱫ ᱫᱚ ᱢᱟᱱᱮ ᱦᱟᱹᱠᱩ ᱫᱚ ᱵᱮᱥᱤ ᱫᱚ ᱵᱟᱠᱚ ᱧᱟᱢᱚᱜ ᱛᱟᱦᱮᱱᱟ ᱟᱞᱮ ᱫᱚ ᱵᱩᱨᱩ ᱫᱤᱥᱚᱢ ᱥᱮ ᱢᱟᱱᱮ ᱩᱱᱟᱹᱜ ᱮᱠᱴᱟ ᱫᱚ ᱵᱟᱝ ᱳᱫ ᱫᱚᱞᱮ ᱧᱟᱢ ᱛᱟᱦᱮᱱ ᱜᱮᱭᱟ ᱵᱩᱨᱩ ᱫᱤᱥᱚᱢ ᱵᱩᱨᱩ ᱫᱷᱟᱨᱮ ᱠᱚᱨᱮ ᱫᱚ ᱧᱟᱢᱚᱜ ᱛᱟᱦᱮᱱ ᱜᱮᱭᱟ ᱠᱷᱮᱛ ᱟᱲᱮ ᱠᱚᱨᱮ
ᱛᱟᱦᱚᱞᱮ ᱟᱹᱰᱤ ᱡᱟᱹᱥᱛᱤ ᱜᱮᱯᱮ ᱧᱟᱢ ᱜᱮᱭᱟ ᱵᱟᱝ?
ᱡᱟᱹᱥᱛᱤ ᱵᱚᱞᱛᱮ ᱦᱮᱸ ᱡᱚᱢ ᱞᱮᱠᱟ ᱫᱚ ᱦᱩᱭᱩᱜ ᱛᱟᱦᱮᱱ ᱜᱮᱭᱟ
ᱩᱫ ᱫᱚ ᱪᱤᱠᱟᱹᱭ ᱛᱟᱦᱮᱱᱟᱯᱮ ᱩᱛᱩ ᱠᱟᱛᱮ ᱯᱮ ᱡᱚᱢ ᱛᱟᱦᱮᱱᱟ ᱥᱮᱯᱮ ᱮᱸ ᱥᱳᱲᱮ ᱞᱮᱴᱚ ᱵᱟᱲᱟᱭ ᱜᱮᱭᱟ?
ᱢᱟᱱᱮ ᱰᱷᱮᱨ ᱧᱚᱜ ᱧᱟᱢᱚᱜ ᱠᱷᱟᱡ ᱫᱚ ᱥᱩᱲᱮ ᱞᱮᱴᱚᱭ ᱦᱩᱭᱩᱜ ᱜᱮᱭᱟ ᱟᱨ ᱚᱱᱠᱟ ᱠᱚᱢ ᱧᱚᱜ ᱧᱟᱢᱚᱜ ᱠᱷᱟᱡ ᱫᱚ ᱩᱛᱩᱭ ᱦᱩᱭᱩᱜ ᱜᱮᱭᱟ
ᱚᱻ
ᱚ
ᱠᱟᱹᱴᱤᱡ ᱵᱮᱱ ᱞᱟᱹᱭᱟ
ᱚᱱᱮ ᱡᱟᱦᱟᱸ ᱠᱚ ᱢᱮᱛᱟᱜ ᱠᱟᱱ ᱚᱨ ᱛᱩᱜ ᱳᱫ ᱡᱟᱦᱟᱸ ᱫᱚ ᱡᱷᱟᱹᱞ ᱡᱷᱟᱹᱞ ᱛᱟᱦᱮᱱᱟ ᱞᱟᱛᱟᱨ ᱥᱮᱫ ᱦᱩᱭ ᱮᱱᱟ ᱟᱨ ᱚᱱᱟ ᱢᱩᱪᱟᱹᱜ ᱚᱱᱟ ᱠᱟᱹᱴᱤᱡ ᱠᱟᱹᱴᱤᱡ ᱠᱚ ᱛᱟᱦᱮᱱ ᱠᱷᱟᱱ ᱫᱚ ᱵᱩᱱᱩᱢ ᱳᱫ ᱠᱚ
ᱟᱪᱷᱟ ᱟᱪᱷᱟ
ᱚᱱᱟ ᱠᱚᱜᱮ ᱦᱩᱭᱩᱜ ᱛᱟᱦᱮᱱ ᱜᱮᱭᱟ ᱟᱨ ᱟᱞᱮᱥᱮᱫ ᱫᱚ ᱵᱩᱨᱩ ᱫᱤᱥᱚᱢ ᱥᱮ ᱚᱱᱟ ᱯᱩᱴᱠᱟᱹ ᱢᱩᱩᱴᱠᱟᱹ ᱫᱚ ᱵᱟᱝ ᱦᱩᱭᱩᱜᱼᱟ ᱛᱟᱦᱮᱱᱟ ᱴ, ᱚᱱᱟ ᱵᱤᱨ ᱨᱮᱜᱮ ᱦᱩᱭᱩᱜᱭ ᱛᱟᱦᱮᱱᱟ
ᱦᱮᱸ ᱦᱮᱸ ᱦᱩᱭᱩᱜ ᱠᱟᱱᱟ ᱵᱤᱨ ᱨᱮᱜᱮ ᱧᱟᱢᱚᱜ ᱟᱞᱮᱥᱮᱜ ᱦᱚᱸ ᱜᱚᱝᱠᱮ ᱚᱱᱠᱟ ᱠᱚᱢ ᱵᱮᱥᱤ ᱠᱚᱢ ᱵᱤᱥᱤ ᱞᱮ ᱧᱟᱢ ᱵᱟᱲᱟ ᱧᱚᱜ ᱜᱮᱭᱟ ᱟᱫᱚ ᱚᱱᱟ ᱠᱚᱜᱮ ᱧᱟᱢ ᱠᱟᱛᱮᱫ ᱞᱮ ᱡᱚᱢ ᱵᱟᱲᱟᱭ ᱜᱮᱭᱟ ᱟᱠᱷᱨᱤᱧ ᱠᱚᱫᱚ ᱵᱟᱞᱮ ᱤᱫᱤ ᱜᱮᱭᱟ ᱥᱮᱡᱤᱱ ᱨᱮᱱᱟᱜ ᱡᱤᱱᱤᱥ ᱵᱮᱥᱤ ᱫᱚ ᱵᱟᱝ ᱧᱟᱢᱚᱜ ᱠᱷᱟᱱ ᱡᱚᱢ ᱜᱮ ᱦᱩᱭᱩᱜᱼᱟ
ᱦᱮᱸ
ᱦᱩᱸ ᱦᱩᱸ
ᱟᱯᱮ ᱥᱮᱫ ᱫᱚ ᱪᱮᱫ ᱞᱮᱠᱟ ᱦᱩᱭᱩᱜ ᱠᱟᱱ ᱛᱮ
ᱟᱞᱮᱫᱴ ᱫᱚ ᱴᱟᱺᱰᱤ ᱫᱤᱥᱚᱢ ᱦᱚᱲ ᱠᱟᱱᱟ ᱞᱮ ᱡᱟ ᱠᱷᱮᱛ ᱟᱲᱮ ᱠᱚᱨᱮ ᱜᱮᱞᱮ ᱧᱟᱢ ᱵᱟᱲᱟᱭ ᱛᱟᱦᱮᱱᱟ ᱱᱚᱝᱠᱟ ᱫᱚ ᱳᱫ ᱠᱚ ᱟᱢ ᱵᱩᱥᱩᱵ ᱩᱫ ᱠᱚ ᱵᱩᱥᱩᱵ ᱠᱚ ᱥᱮᱭᱟ ᱠᱚᱜ ᱛᱟᱞᱮᱭᱟ ᱚᱱᱟ ᱠᱚᱜᱮ ᱞᱮ ᱡᱚᱫᱤ ᱚᱢᱚᱨ ᱠᱚᱜ ᱠᱷᱟᱡ ᱚᱱᱟ ᱜᱮᱞᱮ ᱡᱚᱢ ᱜᱮᱭᱟ ᱧᱟᱢ ᱠᱟᱛᱮᱫ
ᱚ
ᱦᱩᱸ ᱞᱟᱹᱭ ᱫᱟᱞᱤᱧ ᱜᱚᱝᱠᱮ ᱟᱯᱮ ᱥᱮᱫ ᱫᱚ ᱪᱮᱫ ᱠᱚ ᱯᱚᱨᱚᱵᱽ ᱠᱚ ᱦᱩᱭᱩᱜ ᱜᱮᱭᱟ ᱵᱟᱦᱟ ᱥᱚᱨᱚᱦᱟᱭ ᱠᱚ ᱦᱩᱭᱩᱜ ᱜᱮᱭᱟ?
ᱦᱮᱸ ᱵᱟᱦᱟ ᱥᱚᱨᱦᱟᱭ ᱦᱩᱭᱩᱜ ᱜᱮᱭᱟ ᱵᱟᱦᱟ ᱦᱩᱭᱩᱜᱼᱟ ᱥᱚᱨᱦᱟᱭ ᱦᱩᱭᱩᱜ ᱠᱟᱱ ᱜᱮᱭᱟ
ᱚ ᱜᱚᱝᱠᱮ ᱟᱯᱮ ᱫᱚ ᱥᱚᱨᱦᱟᱭ ᱫᱚ ᱛᱤᱱ ᱫᱤᱱ ᱯᱮ ᱢᱟᱱᱟᱣ ᱜᱮᱭᱟ ᱚᱱᱠᱟ ᱞᱮᱠᱟ ᱫᱚ?
ᱢᱟᱱᱟᱣ ᱜᱮᱭᱟ ᱞᱮ ᱢᱟᱱᱮ ᱩᱸᱜ ᱚᱱᱟ ᱫᱚ ᱵᱚᱪᱷᱚᱨ ᱨᱮ ᱢᱤᱫ ᱫᱷᱟᱣ ᱜᱮᱥᱮ ᱦᱩᱭᱩᱜ ᱛᱮ
ᱦᱳᱭ ᱦᱳᱭ ᱦᱳᱭ ᱵᱚᱪᱷᱚᱨ ᱨᱮ ᱢᱤᱫᱷᱟᱣ ᱜᱮ ᱦᱩᱭᱩᱜᱼᱟ
ᱢᱚᱬᱮ ᱟᱴ ᱥᱤᱧ ᱢᱚᱬᱮ ᱧᱤᱫᱟᱹ ᱚᱱᱟᱜᱮ ᱾ ᱟᱫᱚ
ᱫᱤᱱᱮ ᱯᱨᱟᱭ ᱢᱚᱬᱮ ᱥᱤᱧ ᱢᱚᱬᱮ ᱧᱤᱫᱟᱹ ᱯᱮ ᱢᱟᱱᱟᱣ ᱜᱮᱭᱟ ᱟᱫᱚ ᱮᱱᱮᱡ ᱥᱮᱨᱮᱧ ᱫᱚ ᱟᱹᱰᱤ ᱡᱟᱠ ᱡᱚᱢᱚᱠ ᱠᱟᱛᱮᱜ ᱜᱮᱯᱮ ᱮᱱᱮᱡ ᱥᱮᱨᱮᱧ ᱜᱮᱭᱟ
ᱮᱱᱮᱡ ᱥᱮᱨᱮᱧ ᱫᱚ ᱡᱟᱠ ᱡᱚᱢᱟᱣ ᱠᱟᱛᱮᱫ ᱜᱮᱞᱮ ᱥᱮᱨᱮᱧ ᱛᱟᱦᱮᱱ ᱜᱮᱭᱟ ᱮᱱᱮᱡ ᱛᱟᱦᱮᱱ ᱜᱮᱭᱟ ᱞᱮ ᱢᱟᱱᱮ
ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱟᱹᱰᱤ ᱥᱟᱨᱦᱟᱣ। ᱟᱫᱚ ᱵᱟᱦᱟ ᱠᱚᱫᱚ ᱦᱳᱭᱳᱜ ᱜᱮᱭᱟ ᱥᱮ ᱵᱟᱝ ᱵᱟᱦᱟ ᱠᱚ?
ᱵᱟᱦᱟ ᱠᱚ ᱦᱩᱭᱩᱜ ᱛᱟᱦᱮᱱ ᱜᱮᱭᱟ
ᱚ ᱢᱟᱜᱢᱚᱬᱮ ᱠᱚ?
ᱢᱟᱜᱢᱚᱬᱮ ᱦᱚᱸ ᱦᱩᱭᱩᱜ ᱛᱟᱦᱮᱸᱱ ᱜᱮ ᱡᱚᱛᱚ ᱜᱮᱞᱮ ᱠᱚᱨᱟᱣ ᱛᱟᱦᱮᱱ ᱜᱮᱭᱟ ᱟᱞᱮ ᱫᱚ ᱾
ᱦᱮᱸ
ᱚᱱᱮ ᱡᱮᱢᱚᱱ ᱦᱟᱸᱜ ᱦᱟᱹᱨᱭᱟᱹᱲ ᱥᱤᱢ ᱦᱤᱡᱩᱜ ᱠᱟᱱᱟ ᱚᱱᱟ ᱦᱚᱞᱮ ᱤᱭᱟᱹᱭ ᱛᱟᱦᱮᱱ ᱜᱮᱭᱟ ᱠᱚᱨᱟᱣ ᱠᱟᱱ ᱜᱮᱭᱟ
ᱟᱪᱷᱟ ᱟᱪᱷᱟ
ᱯᱩᱡᱟᱹ ᱯᱟᱥᱟ ᱠᱚᱫᱚ ᱡᱚᱛᱚ ᱜᱮ ᱵᱚᱸᱜᱟ ᱵᱩᱨᱩ ᱠᱚᱫᱚ
ᱟᱪᱪᱷᱟ ᱟᱪᱪᱷᱟ ᱟᱯᱮ ᱫᱚ ᱦᱟᱸᱜ ᱠᱟᱹᱴᱤᱡ ᱡᱟᱱᱤᱡ ᱨᱟᱹᱥᱤᱵᱟᱹᱥᱤ ᱟᱹᱛᱩ ᱠᱟᱱᱟᱯᱮ ᱵᱟᱝ?
ᱦᱮᱸ ᱚᱱᱠᱟᱜᱮ ᱟᱞᱮ ᱫᱚ ᱨᱟᱹᱥᱤ ᱟᱛᱩ ᱜᱮ
ᱦᱩᱸ ᱟᱫᱚ ᱜᱚᱝᱠᱮ ᱚᱱᱠᱟ ᱞᱮᱠᱟ ᱪᱮᱫ ᱠᱚ ᱡᱚᱢ ᱠᱚᱵᱮᱱ ᱠᱩᱥᱤᱭᱟᱜ ᱜᱮᱭᱟ?
ᱡᱚᱢ ᱵᱚᱞᱛᱮ ᱫᱚᱞᱤᱧ ᱠᱩᱥᱤᱭᱟᱜ ᱜᱮᱭᱟ ᱪᱮᱫ ᱞᱮᱠᱟ ᱞᱤᱧ ᱞᱟᱹᱭᱟᱵᱮᱱᱟ ᱮᱸᱜ ᱚᱱᱮ ᱤᱭᱟᱹ ᱵᱮᱱ
ᱡᱤᱞ ᱠᱚᱫᱚ ᱪᱮᱫ ᱪᱮᱠᱟ ᱠᱟᱛᱮᱵᱮᱱ ᱠᱩᱥᱤᱭᱟᱜᱼᱟ ᱮᱸ ᱨᱟᱯᱟᱜ ᱠᱟᱛᱮᱜ ᱥᱮ ᱞᱟᱫ ᱠᱟᱛᱮᱜ?
ᱟᱨ ᱚᱱᱟ ᱫᱚ ᱨᱟᱯᱟᱜ ᱠᱟᱛᱮᱫ ᱟᱨ ᱞᱟᱫ ᱠᱟᱛᱮᱫ ᱜᱮ ᱢᱟᱱᱮ ᱥᱟᱱᱛᱟᱲ ᱠᱚᱣᱟᱜ ᱫᱚᱢ ᱵᱩᱡᱮᱜ ᱜᱮᱭᱟ
ᱦᱩᱸ ᱦᱩᱸ
ᱟᱨ ᱚᱱᱟ ᱩᱛᱩ ᱞᱮᱠᱟ ᱦᱚᱸ ᱜᱟᱱᱚᱜ ᱜᱮᱭᱟ ᱟᱫᱚ ᱨᱟᱯᱟᱜ ᱞᱟᱫ ᱠᱟᱛᱮ ᱡᱚᱢ ᱞᱮᱜᱟᱭ ᱢᱮ ᱚᱱᱟ ᱢᱤᱫᱴᱮᱡ ᱟᱞᱟᱫᱟ
ᱦᱩᱸ ᱦᱩᱸ ᱟᱹᱰᱤ ᱟᱹᱰᱤ ᱴᱮᱥᱴᱤ ᱜᱮᱭᱟ ᱵᱟᱨᱦᱮ ᱨᱮ ᱵᱟᱨᱦᱮ ᱨᱮ ᱡᱩᱫᱤ ᱞᱟᱫ ᱨᱟᱯᱟᱜ ᱠᱟᱛᱮᱫ ᱵᱮᱱ ᱡᱚᱢ ᱞᱮᱠᱷᱟᱡ ᱟᱹᱰᱤ ᱴᱮᱥᱴ ᱜᱮ ᱟᱹᱰᱤ ᱵᱷᱟᱹᱜᱤ ᱜᱮ ᱵᱩᱡᱷᱟᱹᱜᱼᱟ
ᱦᱩᱸ ᱟᱢ ᱫᱚ ᱨᱟᱯᱟᱜ ᱨᱟᱯᱟᱜ ᱠᱟᱛᱮᱫ ᱡᱚᱢ ᱞᱮᱜᱟᱭ ᱵᱮᱱ ᱞᱟᱫ ᱠᱟᱛᱮᱫ ᱡᱚᱢ ᱞᱮᱜᱟᱭ ᱵᱮᱱ ᱟᱨ ᱩᱛᱩ ᱠᱟᱛᱮᱫ ᱡᱚᱢ ᱞᱮᱜᱟᱭ ᱵᱮᱱ ᱚᱸᱰᱮ ᱠᱤᱪᱷᱩ ᱛᱚ ᱛᱚᱯᱷᱟᱛ ᱵᱮᱱ ᱵᱩᱡᱟ ᱨᱟᱯᱟᱜ ᱡᱤᱞ ᱟᱨ ᱞᱟᱫ ᱡᱤᱞ ᱫᱚ ᱟᱞᱟᱫᱟ ᱵᱮᱱ ᱵᱩᱡᱟ ᱚᱱᱟ ᱴᱮᱥᱴ ᱜᱮ ᱟᱞᱟᱫᱟ ᱜᱮᱭᱟ ᱚᱱᱟ ᱨᱮᱱᱟᱜ
ᱟᱫᱚ ᱜᱚᱝᱠᱮ ᱥᱮᱸᱫᱽᱨᱟ ᱡᱮᱞ ᱠᱚ ᱨᱟᱵ ᱠᱟᱛᱮᱫ ᱞᱟᱯᱟᱜ ᱠᱟᱛᱮᱫ ᱵᱮᱱ ᱡᱚᱢ ᱵᱟᱲᱟ ᱠᱟᱫᱟ ᱥᱮ ᱵᱟᱝ?
ᱞᱟᱫ ᱠᱟᱛᱮᱫ ᱞᱟᱫ ᱠᱟᱛᱮ ᱦᱚᱸ ᱡᱚᱢ ᱦᱩᱭᱩᱜ ᱛᱟᱦᱮᱱ ᱜᱮᱭᱟ ᱚᱱᱟ ᱵᱟᱭᱨᱮ ᱨᱮᱫᱚ ᱵᱤᱥᱤ ᱞᱟᱫ ᱠᱟᱛᱮ ᱛᱮᱜᱮ ᱡᱚᱢ ᱦᱩᱭᱩᱜ ᱛᱟᱦᱮᱱᱟ
ᱟᱪᱪᱷᱟ
ᱚᱱᱮ ᱚᱲᱟᱜ ᱨᱮᱫᱚ ᱞᱟᱫ ᱫᱚ ᱵᱟᱝ ᱦᱩᱭᱩᱜ ᱛᱟᱦᱮᱱ ᱜᱮᱭᱟ ᱵᱮᱥᱤ ᱩᱛᱩ ᱛᱮᱜᱮ ᱦᱩᱭᱩᱜ
ᱦᱩᱸ ᱦᱩᱸ ᱟᱞᱮ ᱦᱚᱸ ᱚᱱᱠᱟᱜ ᱜᱮ ᱡᱩᱫᱤ ᱵᱟᱨᱦᱮ ᱨᱮ ᱡᱟᱦᱟᱸᱭ ᱡᱩᱫᱤ ᱜᱩᱰᱩᱼᱯᱩᱰᱩ ᱞᱮ ᱜᱚᱡ ᱠᱮᱫ ᱠᱚᱣᱟ ᱩᱱᱠᱩ ᱟᱞᱮᱼᱼ ᱫᱚ ᱟᱫᱚ ᱞᱟᱫ ᱡᱤᱞ ᱫᱚ ᱟᱹᱰᱤ ᱟᱹᱰᱤ ᱥᱤᱵᱤᱞᱟ ᱾ ᱞᱟᱫ ᱡᱤᱞ ᱟᱨ ᱨᱟᱯᱟᱜ ᱡᱤᱞ ᱫᱚᱼᱼ ᱟᱫᱚ ᱚᱱᱟ ᱞᱮᱠᱟᱛᱮ ᱟᱫᱚ ᱫᱤᱱᱟᱹᱢ ᱦᱤᱞᱳᱜ ᱫᱚ ᱵᱟᱝᱼᱼ ᱞᱟᱫ ᱨᱟᱫ ᱞᱟᱫ ᱨᱟᱯᱟᱜ ᱦᱩᱭᱩᱜ ᱛᱚ ᱚᱱᱟ ᱠᱷᱟᱹᱛᱤᱨ ᱦᱟᱱᱛᱮ ᱫᱚ ᱡᱚᱢ ᱜᱮᱭᱟᱞᱮ ᱟᱞᱮ ᱫᱚ ᱡᱚᱠᱷᱚᱱ ᱜᱮ ᱾ ᱵᱟᱦᱨᱮ ᱥᱮᱫ ᱨᱮ ᱡᱩᱫᱤ ᱞᱮ ᱜᱚᱡᱽ ᱠᱚ ᱠᱷᱟᱡ ᱫᱚ ᱾
ᱦᱩᱸ
ᱦᱩᱸ ᱟᱫᱚ ᱜᱚᱝᱠᱮ ᱦᱟᱹᱠᱩ ᱞᱟᱫ ᱠᱟᱛᱮᱜ ᱥᱤᱯᱤ ᱫᱚᱵᱮᱱ ᱡᱚᱢ ᱵᱟᱲᱟᱣ ᱟᱠᱟᱫ ᱜᱮᱭᱟ ᱥᱮ ᱵᱟᱝ?
ᱦᱟᱹᱠᱩ ᱞᱟᱫ ᱠᱟᱛᱮᱫ ᱥᱤᱯᱤ ᱫᱚᱞᱤᱧ ᱡᱚᱢ ᱟᱠᱟᱫ ᱜᱮᱭᱟ ᱡᱚᱢ ᱫᱚ ᱾ ᱵᱟᱝ ᱫᱚ ᱵᱟᱝ, ᱥᱤᱵᱮᱞ ᱴᱷᱟᱱ ᱜᱮ ᱵᱷᱟᱹᱜᱤ ᱚᱱᱟ ᱨᱟᱯᱟᱜ ᱠᱟᱛᱮ ᱜᱮ ᱾ ᱞᱟᱦᱟ ᱥᱤᱯᱤ ᱠᱟᱛᱮ ᱜᱮ ᱟᱹᱞᱤᱧ ᱫᱚ ᱵᱷᱟᱜᱮ ᱞᱤᱧ ᱵᱩᱡᱽ ᱛᱟᱦᱮᱸᱱᱟ ᱱᱚᱭᱟ ᱫᱚ ᱾ ᱩᱛᱩ ᱠᱷᱚᱡ ᱫᱚ ᱢᱟᱱᱮ ᱟᱵᱮᱱ ᱟᱵᱮᱱ ᱫᱚ ᱪᱮᱫ ᱞᱮᱠᱟᱵᱮᱱ ᱵᱩᱡᱽ ᱛᱟᱦᱮᱸᱱᱟ ᱾
ᱟᱞᱤᱧ ᱦᱚᱸ ᱚᱱᱠᱟ ᱜᱮ ᱩᱱᱠᱩ ᱪᱚᱲᱜᱚᱡ ᱦᱟᱹᱠᱩ ᱠᱚᱫᱚᱼᱼ ᱮᱸ ᱟᱝᱜᱨᱟ ᱨᱮ ᱨᱟᱯᱟᱜ ᱠᱟᱛᱮᱫ ᱟᱪᱪᱷᱟᱼᱼ ᱵᱩᱞᱩᱝ ᱢᱟᱹᱨᱤᱪ ᱵᱮᱨᱮᱞ ᱢᱟᱹᱨᱤᱪ ᱠᱚ ᱞᱟᱜᱟᱣ ᱠᱟᱛᱮᱫ ᱥᱤᱯᱤ ᱠᱟᱛᱮ ᱡᱚᱢ ᱫᱚ ᱟᱹᱰᱤᱼᱼ ᱦᱮᱸ ᱮᱴᱟᱜ ᱜᱮ ᱵᱩᱡᱷᱟᱹᱜᱼᱟ ᱟᱹᱰᱤ ᱴᱮᱥᱴ ᱜᱮ ᱾
ᱩᱸ ᱦᱩᱸ
ᱟᱹᱰᱤ ᱥᱤᱵᱤᱞ ᱥᱲᱟᱢ ᱜᱮ ᱾
ᱦᱩᱸ
ᱱᱤᱛᱚᱜ ᱫᱚ ᱛᱟᱦᱞᱮ ᱠᱷᱟᱱ ᱫᱚᱼᱼ ᱛᱮᱦᱤᱧ ᱜᱟᱯᱟ ᱫᱚ ᱵᱟᱹᱭᱦᱟᱹᱲ ᱠᱚᱫᱚ ᱟᱹᱣᱨᱤ ᱠᱯᱮ ᱧᱟᱢ ᱠᱚᱣᱟ ᱛᱟᱦᱚᱞᱮ ᱦᱟᱹᱠᱩ ᱠᱚᱫᱚ ᱦᱟᱸᱜ ᱾
ᱦᱮᱸ ᱢᱮᱟᱱᱮ ᱜᱼᱚᱭ, ᱫᱟᱜ ᱮ ᱥᱩᱨᱩ ᱟᱡᱟᱫᱟ ᱛᱚ ᱩᱱᱟᱹᱜ ᱜᱟᱱ ᱟᱹᱣᱨᱤ ᱠᱚ ᱧᱮᱞ ᱵᱟᱲᱟᱜᱼᱟ ᱦᱟᱸᱜ ᱧᱮᱞᱚᱜᱚ ᱟᱠᱚ ᱦᱟᱸᱜ ᱟᱫᱚ ᱥᱟᱵ ᱠᱚ ᱦᱩᱭᱩᱜᱼᱟ ᱾
ᱥᱟᱵ ᱠᱟᱛᱮ ᱚᱱᱠᱟ ᱜᱮ ᱾
ᱟᱞᱮ ᱫᱚᱦᱟᱸᱜ ᱢᱤᱫ ᱵᱟᱨᱭᱟ ᱞᱮ ᱧᱟᱢ ᱜᱮ ᱧᱟᱢ ᱜᱚᱫ ᱟᱠᱟᱫ ᱠᱚᱣᱟ ᱦᱟᱸᱜ ᱟᱫᱚ ᱚᱱᱠᱟ ᱞᱮᱠᱟ ᱫᱚ ᱦᱟᱸᱜ ᱾ ᱩᱱᱠᱩ ᱫᱚ ᱨᱟᱜ ᱞᱟᱜ ᱠᱟᱛᱮᱜ ᱨᱟᱯᱟᱜ ᱠᱟᱛᱮᱫ ᱜᱮ ᱡᱚᱢ ᱦᱩᱭᱩᱜ ᱠᱟᱱᱟ ᱾ ᱩᱛᱩ ᱞᱮᱠᱟ ᱞᱮᱠᱟᱛᱮ ᱩᱱᱟᱹᱜ ᱡᱟᱹᱥᱛᱤ ᱫᱚᱼᱼ ᱟᱹᱣᱨᱤ ᱞᱮ ᱧᱟᱢ ᱠᱚᱣᱟ ᱾ ᱟᱫᱚ ᱦᱟᱸᱜ ᱟᱞᱮ ᱥᱮᱫ ᱦᱚᱸ ᱫᱚᱢᱮ ᱡᱟᱹᱥᱛᱤ ᱫᱚ ᱞᱟᱦᱟ ᱠᱷᱚᱱᱟᱜ ᱫᱚ ᱵᱟᱭ ᱫᱟᱜ ᱠᱟᱛᱮ ᱚᱱᱠᱟ ᱟᱹᱣᱨᱤ ᱠᱚ ᱦᱟᱹᱠᱩᱜ ᱦᱟᱸᱜ ᱾ ᱫᱤᱱ ᱫᱤᱱ ᱛᱮ ᱫᱟᱜ ᱤᱫᱤᱭᱮᱫᱟ ᱦᱟᱸᱜ ᱛᱚ ᱦᱟᱜ ᱥᱨᱟᱵᱚᱱ ᱵᱚᱸᱜᱟ ᱵᱚᱞᱚ ᱟᱠᱟᱱᱟ ᱡᱩᱫᱤᱼᱼ ᱠᱚ ᱧᱟᱢᱚᱜ ᱠᱷᱟᱡ ᱫᱚ ᱦᱟᱸᱜ ᱫᱟᱸᱥᱟᱭ ᱵᱚᱸᱜᱟ ᱥᱮᱫ ᱛᱮᱜᱮ ᱦᱟᱸᱜ, ᱴᱚᱨᱚᱰᱟᱝ ᱠᱚ ᱚᱰᱟᱣ ᱦᱩᱭᱩᱜ ᱜᱮᱭᱟ ᱾ ᱜᱚᱝᱠᱮ ᱟᱯᱮ ᱫᱚ ᱴᱚᱨᱚᱰᱟᱝ ᱠᱚᱫᱚ ᱯᱮ ᱚᱰᱟᱣ ᱵᱟᱲᱟᱭ ᱜᱮᱭᱟ ᱥᱮ ᱵᱟᱝ?
ᱟᱞᱮ ᱦᱚᱞᱮ ᱚᱰᱟᱣ ᱠᱷᱚᱱ ᱜᱮᱭᱟ ᱴᱚᱨᱚᱰᱟᱝ ᱫᱚ ᱡᱚᱠᱷᱚᱱ ᱚᱱᱮᱼᱼ ᱦᱟᱯᱮᱱ ᱰᱷᱮᱨ ᱫᱟᱜ ᱟᱬᱜᱚᱱᱟ ᱾
ᱦᱩᱸ ᱾
ᱵᱷᱚᱫᱚᱨ ᱫᱟᱸᱥᱟᱭ ᱾
ᱦᱩᱸ ᱦᱩᱸ ᱦᱩᱸ
ᱛᱚᱠᱷᱚᱱ ᱴᱚᱨᱰᱟᱝ ᱚᱰᱟᱹᱣ ᱦᱩᱭᱩᱜ ᱛᱟᱦᱮᱱ ᱜᱮᱭᱟ ᱪᱚᱲᱜᱚᱡ ᱦᱟᱹᱠᱩ ᱫᱚᱼᱼ ᱠᱚ ᱦᱤᱡᱩᱜ ᱛᱟᱦᱮᱱ ᱧᱟᱢᱚᱜ ᱛᱟᱦᱮ ᱜᱮᱭᱟ ᱡᱟᱹᱞᱤᱜ ᱛᱟᱦᱮᱱ ᱜᱮᱭᱟ ᱠᱚ ᱾ ᱟᱨ ᱯᱩᱴᱷᱤ ᱰᱟᱹᱲᱠᱟᱹᱜ ᱢᱟ ᱦᱮᱱᱟᱜ ᱟᱠᱟᱫ ᱠᱚᱜᱮ ᱠᱟᱹᱴᱤᱡ ᱜᱮᱭᱟ ᱠᱚ ᱩᱱᱠᱩ ᱫᱚ ᱠᱟᱹᱴᱤᱡ ᱦᱟᱹᱠᱩ ᱠᱟᱱᱟ ᱠᱚ ᱵᱚᱞᱮ ᱾ ᱪᱚᱲᱜᱚᱡ ᱦᱟᱹᱠᱩ ᱾
ᱟᱪᱪᱷᱟ ᱟᱪᱪᱷᱟ ᱟᱪᱪᱷᱟ ᱾
ᱤᱥᱤᱱ ᱠᱚ ᱦᱩᱭᱩᱜᱼᱟ ᱟᱹᱜᱩ ᱠᱟᱛᱮᱫ ᱾
ᱦᱩᱸ ᱦᱩᱸ ᱦᱩᱸ ᱾
ᱟᱹᱰᱤ ᱴᱮᱥ ᱢᱮᱱᱟᱜᱼᱟ ᱪᱚᱲᱜᱚᱡ ᱦᱟᱹᱠᱩ ᱾
ᱦᱳᱭ ᱦᱳᱭ ᱦᱳᱭ ᱜᱚᱝᱠᱮ ᱾ ᱟᱹᱰᱤ ᱴᱮᱥᱴ ᱢᱮᱱᱟᱜ ᱟᱠᱟᱫᱟ ᱪᱚᱲᱜᱚᱡ ᱦᱟᱹᱠᱩ ᱫᱚ ᱾ ᱟᱫᱚ ᱜᱚᱢᱠᱮ ᱨᱚᱴᱮ ᱠᱚ ᱠᱟᱴᱠᱚᱢ ᱠᱚᱫᱚ ᱯᱮ ᱡᱚᱢ ᱵᱟᱲᱟ ᱠᱚ ᱜᱮᱭᱟ ᱜᱮᱭᱟ ᱥᱮ ᱵᱟᱝ?
ᱫᱚᱞᱮ ᱡᱚᱢ ᱠᱚᱜᱮᱭᱟ, ᱦᱚᱜ-ᱚᱭ ᱛᱮᱦᱤᱧ ᱜᱟᱯᱟ ᱦᱟᱸᱜ ᱦᱩᱲᱩ ᱨᱚᱦᱚᱭ ᱦᱩᱭᱩᱜ ᱠᱟᱱᱟ ᱾
ᱦᱩᱸ ᱦᱩᱸ ᱾
ᱮᱠᱷᱚᱱ ᱫᱚ ᱦᱟᱸᱜ ᱠᱟᱴᱠᱚᱢ ᱫᱚᱠᱚ ᱧᱟᱢᱚᱜ ᱜᱮᱭᱟ ᱾
ᱟᱪᱪᱷᱟ ᱟᱪᱪᱷᱟ ᱾
ᱮᱠᱷᱚᱱ ᱧᱟᱢᱚᱜ ᱠᱟᱱᱟ ᱠᱚ ᱦᱟᱸᱜ ᱩᱱ ᱠᱟᱴᱠᱚᱢ ᱠᱚ ᱧᱮᱞ ᱵᱟᱲᱟᱭ ᱦᱩᱭᱩᱜ ᱠᱟᱱᱟ ᱾ ᱦᱩᱲᱩ ᱨᱚᱦᱚᱭ ᱨᱚᱦᱚᱭ ᱡᱮᱢᱚᱱ ᱦᱩᱲᱩᱢ ᱨᱚᱦᱚᱭ ᱮᱫᱟ ᱛᱚᱠᱷᱚᱱ ᱧᱮᱞ ᱧᱟᱢ ᱠᱮᱫᱮ ᱟᱢ ᱢᱤᱫᱴᱮᱡ ᱠᱟᱴᱠᱚᱢ ᱾ ᱩᱱᱤ ᱜᱮ ᱦᱟᱸᱜ ᱮᱢ ᱥᱟᱵ ᱠᱮᱫᱮᱭᱟ ᱟᱨᱮᱢ ᱥᱮᱫᱟᱭ ᱦᱚᱲ ᱞᱮᱠᱟ ᱦᱟᱸᱜ ᱮᱢ ᱴᱷᱮᱢᱟ ᱠᱮᱫᱮᱭᱟ ᱟᱨᱮᱢ ᱫᱚᱦᱚ ᱠᱮᱫᱮᱭᱟ ᱾ ᱚᱱᱠᱟ ᱢᱤᱫᱴᱟᱝ ᱢᱤᱫᱴᱟᱝ ᱛᱮᱜᱮ ᱦᱟᱸᱜ ᱠᱚ ᱧᱟᱢ ᱰᱷᱮᱨᱚᱜᱼᱟ ᱾
ᱦᱩᱸ ᱦᱩᱸ ᱾
ᱩᱱ ᱫᱚ ᱦᱟᱸᱜ ᱩᱱᱠᱩ ᱠᱚᱛᱮᱫ ᱜᱮ ᱫᱷᱤᱱᱟᱹᱱ ᱢᱟᱱᱮ ᱨᱟᱯᱟᱜ ᱠᱟᱛᱮᱜ ᱥᱤᱯᱤ, ᱵᱩᱞᱩᱝ ᱢᱟᱹᱨᱤᱪ ᱛᱮ ᱥᱤᱯᱤ ᱫᱚ ᱚᱱᱠᱟ ᱫᱚ ᱦᱟᱸᱜ ᱦᱩᱭᱩᱜ ᱛᱟᱦᱮᱱ ᱜᱮᱭᱟ ᱡᱚᱢ ᱞᱮᱠᱟ ᱛᱮᱫᱚ ᱾
ᱦᱩᱸ ᱦᱩᱸ ᱾ ᱟᱹᱰᱤ ᱥᱤᱵᱤᱞᱟ ᱜᱚᱝᱠᱮ ᱚᱱᱟ ᱫᱚ ᱠᱟᱴ ᱠᱚᱢ ᱨᱟᱯᱟᱜ ᱠᱟᱛᱮᱫ ᱨᱤᱫ ᱠᱟᱛᱮᱫ ᱥᱤᱯᱤ ᱫᱚ ᱟᱹᱰᱤ ᱠᱚ ᱥᱤᱵᱤᱞᱟ ᱾ ᱟᱨᱚ ᱡᱩᱫᱤ ᱵᱩᱞᱩᱝ ᱢᱟᱹᱨᱤᱪ ᱠᱚ ᱞᱟᱜᱟᱣᱟ ᱛᱟᱦᱚᱞᱮ ᱟᱨᱚᱭ ᱟᱨᱚ ᱟᱹᱰᱤ ᱡᱩᱛ ᱜᱮ ᱟᱹᱭᱠᱟᱹᱜ-ᱟ ᱾ ᱦᱩᱸ ᱦᱩᱸ ᱾
ᱟᱨᱦᱚ ᱠᱚ ᱧᱟᱢᱚᱜ ᱛᱟᱦᱮᱱ ᱜᱮᱭᱟ ᱾
ᱦᱤᱴ ᱦᱤᱴ, ᱦᱤᱴ ᱦᱤᱴ ᱾ ᱟᱫᱚ ᱩᱫ ᱠᱚᱫᱚ ᱵᱤᱱ ᱞᱟᱜ ᱵᱟᱲᱟ ᱟᱠᱟᱫ? ᱞᱟᱜ ᱠᱟᱛᱮᱫ ᱵᱮᱱ ᱡᱚᱢ ᱵᱟᱲᱟ ᱠᱟᱫᱟ ᱥᱮ ᱵᱟᱝ ᱜᱚᱝᱠᱮ, ᱛᱟᱦᱚᱞᱮ?
ᱳᱫ ᱠᱚᱫᱚ ᱞᱟᱜ ᱠᱟᱛᱮᱜ ᱫᱚᱞᱤᱧ ᱡᱚᱢ ᱵᱟᱲᱟ ᱠᱮᱫ ᱜᱮᱭᱟ, ᱵᱚᱞᱛᱮ ᱢᱟᱱᱮ ᱚᱱᱟ ᱵᱩᱨᱩ ᱥᱮᱱᱟᱜ ᱫᱚ ᱵᱟᱹᱞᱤᱧ ᱡᱚᱢ ᱠᱟᱫᱟ ᱾ ᱚᱱᱟ ᱵᱩᱥᱩᱵ ᱩᱫ ᱡᱟᱦᱟᱸ ᱵᱤᱱ ᱞᱟᱹᱭ ᱠᱮᱫ ᱥᱮᱭᱟ ᱠᱚᱜ ᱵᱩᱥᱩᱵ, ᱚᱱᱟ ᱠᱷᱚᱱ ᱦᱩᱭᱩᱜᱼᱟ ᱡᱟᱦᱟ
ᱦᱩᱸ ᱦᱩᱸ ᱾
ᱚᱱᱟ ᱦᱩᱭᱩᱜ ᱛᱟᱦᱮᱸᱱᱟ, ᱚᱱᱟ ᱠᱚᱞᱤᱧ ᱡᱚᱢ ᱵᱟᱲᱟ ᱟᱠᱟᱫᱟ ᱟᱹᱰᱤ ᱴᱮᱥᱴ ᱾ ᱵᱩᱞᱩᱝ ᱢᱟᱹᱨᱤᱪ ᱞᱟᱜᱟᱣ ᱵᱮᱱ ᱟᱨ ᱥᱩᱱᱩᱢ ᱨᱮ ᱵᱷᱟᱡᱤ ᱵᱮᱱ ᱾
ᱦᱩᱸ ᱦᱩᱸ ᱾
ᱵᱤᱨᱟᱴ ᱴᱮᱥ ᱢᱮᱱᱟᱜ-ᱟ ᱾
ᱚᱱᱟ ᱠᱚᱫᱚ ᱟᱹᱰᱤ ᱴᱮᱥᱴ ᱾ ᱵᱩᱥᱩᱵ ᱩᱫ ᱫᱚ ᱚᱱᱟ ᱫᱚ ᱥᱤᱡᱤᱱ ᱨᱮᱱᱟᱜ ᱠᱟᱱᱟ ᱟᱹᱰᱤ ᱜᱮ ᱴᱮᱥᱴ ᱜᱮᱭᱟ ᱵᱩᱡᱷᱟᱹᱜ ᱜᱮᱭᱟ ᱾ ᱟᱹᱞᱤᱧ ᱦᱚᱞᱤᱧ ᱡᱚᱢ ᱵᱟᱲᱟ ᱟᱠᱟᱫ ᱜᱮᱭᱟ ᱾
ᱦᱮᱸ ᱾
ᱯᱚᱛᱟᱢ ᱵᱤᱞᱤ ᱠᱚᱫᱚ ᱵᱮᱱ ᱞᱟᱜ ᱵᱟᱲᱟ ᱠᱟᱛᱮ ᱵᱮᱱ ᱡᱚᱢ ᱵᱟᱲᱟ ᱠᱟᱫᱟ ᱥᱮ ᱵᱟᱝ? ᱯᱚᱛᱟᱢ ᱵᱤᱞᱤ ᱪᱮᱸᱬᱮ ᱵᱤᱞᱤ ᱠᱚ ᱜᱚᱢᱠᱮ ᱾
ᱯᱚᱛᱟᱢ ᱵᱤᱞᱤ ᱠᱚᱫᱚ ᱞᱟᱜ ᱵᱚᱞᱛᱮ ᱫᱚ ᱚᱱᱮ ᱠᱟᱹᱴᱤᱡ ᱧᱚᱜ ᱥᱩᱢᱚᱭ ᱪᱟᱞᱟᱜ ᱦᱩᱭᱩᱜ ᱠᱟᱱ ᱛᱟᱦᱮᱱᱟ ᱦᱟᱸᱜ ᱜᱩᱯᱤ, ᱩᱱᱠᱩ ᱫᱟᱫᱩ ᱛᱟᱠᱚ ᱥᱟᱞᱟᱜ ᱜᱚᱲᱚᱢ ᱛᱟᱠᱚ ᱥᱟᱞᱟᱜ ᱾
ᱦᱳᱭ ᱦᱳᱭ ᱦᱳᱭ ᱾
ᱩᱱᱠᱩ ᱥᱟᱞᱼᱼ ᱪᱟᱞᱟᱜ ᱦᱩᱭᱩᱜ ᱠᱚᱼᱼ ᱛᱮ ᱞᱟᱫ ᱦᱩᱭᱩᱜ ᱠᱟᱱ ᱛᱟᱦᱮᱱᱟ ᱡᱚᱢ ᱦᱩᱭᱩᱜ ᱠᱟᱱ ᱛᱟᱦᱮᱱᱟ ᱮᱠᱷᱚᱱ ᱫᱚ ᱦᱟᱸᱜ ᱵᱟᱝ ᱪᱟᱞᱟᱣ ᱦᱩᱭᱠᱟᱱᱟ᱾ ᱱᱟᱥᱮᱱᱟᱜ ᱤᱭᱟᱹ
ᱦᱩᱸ ᱦᱩᱸ ᱦᱩᱸ ᱦᱩᱸ᱾